ᱟᱪᱪᱷᱟ ᱟᱪᱪᱷᱟᱼ ᱱᱤᱛᱚᱜᱼᱟ ᱜᱟᱞᱢᱟᱨᱟᱣ ᱫᱚ ᱦᱟᱜ ᱢᱤᱫᱴᱟᱝ ᱥᱟᱛᱟᱢ ᱪᱮᱛᱟᱱ ᱨᱮᱜᱮ ᱜᱟᱞᱢᱟᱨᱟᱣ ᱞᱮᱠᱷᱟᱱ ᱟᱹᱰᱤᱜᱮ ᱱᱟᱯᱟᱭᱚᱜ ᱞᱮᱠᱟᱧ ᱢᱚᱱᱮᱜᱼᱟ
ᱦᱮᱸ ᱞᱟᱹᱭᱵᱤᱱ
ᱦᱮᱸ ᱟᱪᱪᱷᱟ ᱱᱚᱜ ᱚᱭ ᱡᱮᱢᱚᱱ ᱥᱟᱱᱛᱟᱲ ᱥᱟᱶᱛᱟᱮ ᱦᱟᱺᱰᱤ ᱯᱟᱹᱣᱨᱟᱹ ᱨᱮᱱᱟᱜ ᱟᱹᱰᱤ ᱡᱟᱹᱥᱛᱤ ᱵᱮᱣᱦᱟᱨ ᱨᱮ ᱱᱚᱣᱟ ᱥᱟᱛᱟᱢ ᱤᱫᱤ ᱠᱟᱛᱮᱫ ᱜᱟᱞᱢᱟᱨᱟᱣ ᱞᱮᱠᱷᱟᱱ ᱪᱮᱫ ᱞᱮᱠᱟᱜᱼᱟ
ᱦᱮᱸ ᱚᱱᱟ ᱞᱟᱹᱭ ᱜᱟᱱᱚᱜᱼᱟ ᱱᱤᱛᱚᱜ ᱠᱟᱱ ᱟᱵᱚᱨᱮᱱ ᱡᱩᱣᱟᱹᱱ ᱠᱚ ᱟᱹᱰᱤ ᱵᱟᱹᱲᱛᱤ ᱦᱟᱴ ᱯᱟᱛᱟ ᱪᱟᱞᱟᱣ ᱵᱚᱞᱚ ᱮᱢᱱᱤ ᱨᱮᱦᱚᱸ ᱟᱵᱚ ᱵᱟᱯᱞᱟ ᱵᱤᱦᱟᱹ ᱠᱚᱨᱮ ᱦᱚᱸ ᱡᱟᱦᱟᱸ ᱟᱵᱚ ᱵᱚᱸᱜᱟ ᱵᱩᱨᱩ ᱞᱟᱹᱜᱤᱫ ᱛᱮᱵᱚᱱ ᱵᱮᱵᱚᱦᱟᱨᱟ ᱡᱮ ᱦᱟᱯᱲᱟᱢ ᱠᱚ ᱞᱟᱹᱭ ᱟᱠᱟᱫ ᱵᱚᱱᱟ ᱡᱮ ᱵᱚᱸᱜᱟ ᱵᱩᱨᱩ ᱞᱟᱹᱜᱤᱫ ᱦᱚᱵᱚᱨᱟ ᱠᱤᱱᱛᱩ ᱟᱵᱚ ᱫᱚ ᱱᱤᱛᱚᱜ ᱫᱚᱧ ᱧᱮᱞᱚᱜ ᱠᱟᱱᱟ ᱠᱟᱱᱟ ᱡᱮ ᱟᱹᱰᱤ ᱵᱟᱹᱲᱛᱤ ᱵᱚᱱ ᱧᱩ ᱴᱚᱦᱮᱞ ᱠᱟᱛᱮ ᱦᱟᱴ ᱯᱟᱛᱟᱨ ᱨᱮ ᱟᱛᱩ ᱥᱟᱦᱟᱨ ᱱᱟᱜᱟᱨ ᱠᱚᱨᱮ ᱜᱚᱴᱟ ᱜᱮᱵᱚᱱ ᱜᱤᱛᱤᱡ ᱵᱟᱲᱟᱭ ᱠᱟᱱᱟ ᱱᱚᱣᱟ ᱞᱟᱹᱭ ᱛᱮᱞᱤᱧ ᱞᱤᱧ ᱞᱟᱹᱭᱟ ᱡᱮ ᱱᱚᱣᱟ ᱫᱚ ᱟᱹᱰᱤ ᱵᱟᱹᱲᱤᱡ ᱫᱤᱱ ᱪᱟᱞᱟᱜ ᱠᱟᱱᱟ ᱟᱨ ᱦᱟᱯᱮᱱ ᱫᱤᱱ ᱦᱚᱸ ᱵᱟᱹᱲᱤᱡ ᱥᱮᱫ ᱪᱟᱞᱟᱜᱼᱟ ᱟᱹᱞᱤᱧ ᱞᱟᱹᱭ ᱡᱟᱛᱮ ᱦᱟᱺᱰᱤ ᱯᱟᱹᱣᱨᱟᱹ ᱨᱮᱱᱟᱜ ᱟᱹᱰᱤ ᱡᱟᱹᱥᱛᱤ ᱵᱮᱵᱚᱦᱟᱨ ᱡᱟᱛᱮ ᱟᱵᱚ ᱡᱟᱦᱟᱸ ᱵᱚᱸᱜᱟ ᱵᱩᱨᱩ ᱞᱟᱹᱜᱤᱫ ᱵᱚᱱ ᱵᱮᱵᱚᱦᱟᱨᱟ ᱤᱱᱟᱹᱛᱮ ᱦᱩᱭᱩᱜ ᱢᱟ ᱡᱟᱹᱥᱛᱤ ᱠᱟᱭᱛᱮ ᱡᱮᱢᱚᱱ ᱱᱚᱣᱟ ᱠᱚ ᱵᱮᱵᱚᱦᱟᱨ ᱟᱞᱚ ᱦᱩᱭᱩᱜ ᱢᱟ ᱚᱱᱟ ᱞᱟᱹᱜᱤᱫ ᱛᱮ ᱟᱵᱚ ᱮᱣᱟᱨᱱᱮᱥ ᱠᱮᱢᱯᱮᱱ ᱵᱮᱥᱤ ᱵᱚᱱ ᱪᱟᱞᱟᱣ ᱫᱟᱲᱮᱭᱟᱜᱼᱟ ᱮᱱᱛᱮ ᱠᱷᱟᱱ ᱵᱷᱟᱜᱤᱼᱟ
ᱟᱪᱪᱷᱟ ᱟᱪᱪᱷᱟ ᱢᱟᱱᱮ ᱱᱚᱜᱼᱚᱭ ᱡᱮ ᱢᱤᱫᱴᱟᱝ ᱥᱟᱱᱛᱟᱲ ᱥᱟᱶᱛᱟ ᱨᱮᱱᱟᱜ ᱢᱤᱫᱴᱟᱝ ᱦᱟᱺᱰᱤ ᱯᱟᱹᱣᱨᱟᱹ ᱢᱤᱫᱴᱟᱝ ᱱᱚᱣᱟ ᱦᱟᱺᱰᱤ ᱯᱟᱹᱣᱨᱟᱹ ᱨᱮᱱᱟᱜ ᱟᱹᱰᱤ ᱵᱟᱹᱲᱛᱤ ᱪᱚᱞᱚᱱ ᱱᱚᱣᱟ ᱢᱤᱫᱴᱟᱝ ᱢᱤᱫᱴᱟᱝ ᱵᱮᱫᱷᱤ ᱞᱮᱠᱟ ᱟᱨᱠᱤ ᱢᱤᱫᱴᱟᱝ ᱨᱳᱜᱽ ᱞᱮᱠᱟᱱᱟᱜ ᱢᱤᱫᱴᱟᱝ ᱡᱤᱱᱤᱥ ᱠᱟᱱᱟ ᱡᱮ ᱦᱮᱸ ᱢᱤᱫᱴᱟᱝ ᱥᱟᱶᱛᱟ ᱱᱟᱭᱛᱮ ᱱᱟᱯᱟᱭ ᱛᱮ ᱪᱟᱞᱟᱣ ᱠᱚᱨᱛᱮ ᱜᱮᱞᱮ ᱚᱱᱟ ᱨᱮᱱ ᱦᱚᱲ ᱠᱚ ᱩᱱᱠᱩ ᱟᱠᱚ ᱥᱟᱶᱛᱟ ᱨᱮᱭᱟᱜ ᱞᱟᱦᱟᱱᱛᱤ ᱠᱟᱹᱢᱤᱜᱮ ᱟᱹᱰᱤ ᱩᱪᱤᱛ ᱠᱟᱱ ᱛᱟᱠᱚᱣᱟ ᱮᱠᱷᱟᱱ ᱟᱵᱚ ᱥᱟᱶᱛᱟ ᱨᱮ ᱱᱚᱝᱠᱟᱱ ᱦᱚᱲ ᱦᱚᱸ ᱢᱮᱱᱟᱜ ᱠᱚᱣᱟ ᱡᱟᱦᱟᱸᱭ ᱫᱚ ᱦᱟᱺᱰᱤ ᱯᱟᱣᱨᱟᱹ ᱧᱩ ᱠᱷᱟᱹᱛᱤᱨ ᱥᱮ ᱱᱚᱝᱠᱟᱱ ᱠᱟᱹᱢᱤ ᱠᱷᱟᱹᱛᱤᱨ ᱡᱟᱦᱟᱸ ᱞᱮᱠᱟᱱᱟᱜ ᱠᱟᱹᱢᱤ ᱠᱚ ᱢᱮᱱᱟᱜᱼᱟ ᱚᱱᱟ ᱠᱚ ᱵᱟᱝ ᱥᱤᱜᱤᱞᱚᱜ ᱠᱟᱱ ᱛᱟᱵᱚᱱᱟ ᱥᱮ ᱠᱟᱹᱴᱤᱡ ᱮᱠᱨᱮᱦᱚᱬᱮ ᱥᱤᱨᱤᱡᱟᱹᱜ ᱠᱟᱱᱟ ᱱᱚᱣᱟ ᱦᱟᱺᱰᱤ ᱯᱟᱹᱣᱨᱟᱹ ᱠᱷᱟᱹᱛᱤᱨ ᱛᱮ ᱱᱚᱣᱟ ᱤᱫᱤ ᱠᱟᱛᱮ ᱪᱮᱫ ᱵᱤᱱ ᱞᱟᱹᱭᱟ ᱠᱷᱟᱱ
ᱦᱮᱸ ᱱᱤᱛᱚᱜ ᱤᱧ ᱧᱮᱞ ᱮᱫᱟ ᱡᱮ ᱱᱚᱜ ᱚᱭ ᱵᱟᱯᱞᱟ ᱵᱤᱦᱟᱹ ᱵᱷᱟᱸᱰᱟᱱ ᱠᱚᱨᱮᱜ ᱦᱚᱸ ᱡᱟᱦᱟᱸᱭ ᱠᱚ ᱟᱵᱚᱨᱮᱱ ᱚᱱᱠᱟᱱ ᱠᱚ ᱡᱟᱦᱟᱸ ᱢᱟᱹᱞᱤᱠ ᱯᱚᱠᱠᱷᱚ ᱠᱚ ᱡᱟᱦᱟᱸ ᱢᱺᱡᱷᱤ ᱱᱟᱭᱠᱮ ᱚᱱᱠᱟᱱ ᱠᱚ ᱦᱚᱲᱢᱟᱦᱚ ᱵᱩᱞ ᱛᱚᱦᱮᱞ ᱠᱟᱛᱮᱜ ᱠᱚ ᱛᱟᱦᱮᱱ ᱠᱟᱱᱟ ᱠᱟᱹᱢᱤ ᱠᱚᱨᱮ ᱟᱹᱰᱤ ᱮᱴᱠᱮᱴᱚᱬᱮ ᱥᱤᱨᱡᱟᱹᱜ ᱠᱟᱱᱟ ᱦᱮᱸ ᱛᱚ ᱟᱹᱰᱤᱜᱟᱱ ᱚᱱᱠᱟᱞᱤᱧ ᱧᱮᱞ ᱫᱟ ᱟᱹᱰᱤᱜᱟᱱ ᱡᱟᱭᱜᱟ ᱨᱮᱞᱤ ᱚᱱᱠᱟᱞᱤᱧ ᱧᱮᱞ ᱠᱮᱫᱟ ᱡᱮ ᱠᱷᱟᱹᱯᱟᱹᱨᱤ ᱛᱟᱯᱟᱢ ᱚᱱᱟ ᱠᱷᱟᱹᱛᱤᱨ ᱦᱩᱭᱩᱜ ᱠᱟᱱᱟ ᱦᱮᱸ ᱵᱩᱞ ᱛᱩᱦᱮᱞ ᱠᱟᱛᱮ ᱫᱤᱥᱟᱹ ᱵᱟᱝ ᱛᱟᱦᱮᱱᱟ ᱠᱟᱛᱷᱟ ᱠᱚ ᱴᱷᱤᱠ ᱴᱷᱟᱠ ᱵᱟᱝᱠᱚ ᱨᱚᱲᱟ ᱱᱚᱣᱟ ᱞᱟᱹᱭᱛᱮ ᱟᱹᱰᱤ ᱜᱟᱱ ᱡᱟᱭᱜᱟ ᱨᱮ ᱱᱚᱝᱠᱟ ᱠᱷᱯᱟᱹᱨᱤ ᱛᱟᱯᱟᱢ ᱠᱟᱹᱣᱡᱤ
ᱟᱪᱪᱷᱟ ᱟᱪᱪᱷᱟ ᱟᱪᱪᱷᱟ ᱟᱪᱪᱷᱟ ᱡᱮᱢᱚᱱ ᱦᱟᱺᱰᱤ ᱯᱟᱹᱣᱨᱟᱹ ᱢᱟ ᱟᱹᱰᱤ ᱥᱮᱫᱟᱭ ᱨᱮᱱᱟᱜ ᱡᱤᱱᱤᱥ ᱠᱟᱱᱟ ᱫᱷᱚᱨᱚᱢ ᱨᱮᱱᱟᱜ ᱦᱚᱸ ᱡᱤᱱᱤᱥ ᱠᱟᱱ ᱜᱮᱭᱟ ᱟᱫᱚ ᱦᱟᱺᱰᱤ ᱫᱚ ᱟᱨ ᱡᱚᱠᱷᱚᱱ ᱯᱤᱞᱪᱩ ᱦᱟᱲᱟᱢ ᱯᱤᱞᱪᱩ ᱵᱩᱰᱷᱤ ᱮ ᱦᱟᱺᱰᱤ ᱧᱩ ᱠᱟᱛᱮᱫ ᱜᱮ ᱦᱟᱸᱜ ᱠᱷᱟᱱ ᱟᱵᱚ ᱠᱚ ᱮᱠᱷᱚᱱ ᱵᱚᱱ ᱦᱮᱡ ᱟᱠᱟᱱᱟ ᱢᱮᱱᱠᱷᱟᱱ ᱱᱚᱜ ᱚᱭ ᱡᱮ ᱢᱤᱫᱴᱟᱝ ᱦᱟᱺᱰᱤ ᱫᱷᱚᱨᱚᱢ ᱨᱮᱱᱟᱜ ᱡᱤᱱᱤᱥ ᱠᱟᱱᱟ ᱥᱮ ᱵᱚᱸᱜᱟ ᱦᱟᱺᱰᱤ ᱠᱟᱱᱟ ᱟᱫᱚ ᱱᱚᱣᱟ ᱨᱮᱱᱟᱜ ᱵᱮᱣᱦᱟᱨ ᱱᱟᱦᱟᱜ ᱫᱤᱱᱨᱮ ᱟᱹᱰᱤᱜᱮ ᱵᱟᱹᱲᱛᱤ ᱞᱟᱹᱠᱛᱤ ᱠᱟᱱᱟ ᱢᱮᱱᱠᱷᱟᱱ ᱱᱚᱜᱼᱚᱭ ᱡᱮ ᱱᱤᱛᱚᱜ ᱟᱨ ᱫᱷᱚᱨᱚᱢ ᱨᱮᱱᱟᱜ ᱦᱟᱺᱰᱤ ᱢᱟ ᱟᱵᱚ ᱢᱟ ᱟᱵᱚᱣᱟᱜ ᱡᱟᱦᱟᱸ ᱯᱚᱨᱚᱵᱽ ᱯᱚᱱᱮ ᱠᱚ ᱢᱮᱱᱟᱜᱼᱟ ᱞᱟᱹᱭ ᱜᱟᱱᱚᱜ ᱡᱚᱛᱚ ᱨᱮᱜᱮ ᱞᱟᱜᱟᱜ ᱠᱟᱱᱟ ᱡᱮᱢᱚᱱ ᱦᱮᱸ ᱡᱟᱱᱟᱢ ᱠᱷᱚᱱ ᱜᱩᱡᱩᱜ ᱦᱟᱹᱵᱤᱡ ᱥᱟᱶᱛᱮ ᱟᱵᱩᱣᱟᱜ ᱡᱟᱦᱟᱸ ᱢᱟᱨᱟᱝ ᱢᱟᱨᱟᱝ ᱯᱚᱨᱚᱵᱽ ᱠᱚ ᱢᱮᱱᱟᱜᱼᱟ ᱵᱟᱦᱟ ᱥᱚᱦᱨᱟᱭ ᱢᱟᱜ ᱢᱚᱬᱮ ᱮᱸ ᱛᱟᱨᱯᱚᱨᱮ ᱵᱷᱟᱸᱰᱟᱱ ᱥᱟᱱᱟᱢ ᱠᱟᱹᱢᱤ ᱨᱮᱜᱮ ᱦᱟᱺᱰᱤ ᱫᱚ ᱞᱟᱜᱟᱜ ᱠᱟᱱ ᱛᱟᱵᱳᱱᱟ ᱱᱚᱣᱟ ᱵᱟᱫ ᱠᱟᱛᱮ ᱦᱚᱸ ᱦᱟᱺᱰᱤ ᱫᱚ ᱟᱨᱚ ᱟᱨ ᱯᱟᱛᱟ ᱯᱚᱨᱚᱵ ᱠᱚᱨᱮ ᱠᱚ ᱟᱹᱠᱷᱨᱤᱧᱮᱫᱼᱟ ᱱᱚᱶᱟ ᱠᱤ ᱵᱷᱟᱜᱤ ᱠᱟᱹᱢᱤ ᱦᱩᱭᱩᱜ ᱠᱟᱱᱟ
ᱦᱮᱸ ᱚᱱᱟ ᱞᱟᱹᱭ ᱛᱮᱞᱤᱧ ᱞᱟᱹᱭᱟ ᱱᱚᱜᱼᱚᱭ ᱡᱮ ᱦᱟᱴ ᱯᱟᱛᱟ ᱪᱟᱛᱟ ᱠᱚᱨᱮ ᱦᱚᱸ ᱟᱹᱰᱤ ᱡᱟᱹᱥᱛᱤ ᱠᱟᱭᱛᱮᱠᱚ ᱟᱹᱠᱷᱨᱤᱧᱮᱫᱟ ᱮᱵᱚᱝ ᱚᱱᱟ ᱠᱷᱟᱹᱛᱤᱨ ᱛᱮᱜᱮ ᱚᱱᱟ ᱡᱟᱦᱟᱸᱞᱤᱧ ᱞᱟᱹᱭ ᱠᱮᱫ ᱡᱮ ᱵᱳᱞ ᱛᱟᱞ ᱠᱟᱛᱮᱫ ᱠᱚ ᱛᱟᱦᱮᱱ ᱠᱟᱱᱟ ᱚᱱᱟ ᱞᱟᱹᱭᱛᱮ ᱟᱹᱰᱤ ᱜᱟᱱ ᱡᱷᱟᱢᱮᱞᱟ ᱛᱩᱭᱨᱤᱜ ᱠᱟᱱᱟ ᱢᱟᱹᱭ ᱛᱟᱠᱚ ᱡᱟᱦᱟᱸ ᱠᱚ ᱟᱵᱚ ᱠᱚ ᱪᱟᱞᱟᱜ ᱠᱟᱱᱟ ᱢᱟᱹᱭ ᱛᱟᱠᱚ ᱩᱱᱠᱩ ᱪᱮᱛᱟᱱ ᱨᱮ ᱱᱟᱦᱟᱪᱟᱨ ᱦᱩᱭᱩᱜ ᱠᱟᱱᱟ ᱚᱱᱟ ᱠᱚ ᱡᱟᱛᱮ ᱟᱞᱚ ᱦᱩᱭᱩᱜ ᱚᱱᱛᱮ ᱫᱚᱞᱤᱧ ᱞᱟᱹᱭᱟ ᱡᱮ ᱚᱱᱟ ᱠᱚᱨᱮ ᱫᱚ ᱯᱟᱹᱣᱨᱟᱹ ᱦᱟᱺᱰᱤ ᱟᱹᱠᱷᱨᱤᱧ ᱮᱠᱟᱞᱜᱮ ᱵᱚᱱᱫᱚ ᱫᱚᱨᱠᱟᱨ ᱟᱵᱚᱣᱟᱜ ᱫᱚ ᱢᱩᱞ ᱡᱮ ᱦᱟᱴ ᱯᱟᱛᱟ ᱪᱷᱟᱛᱟ ᱵᱚᱱ ᱪᱟᱞᱟᱜᱼᱟ ᱚᱸᱰᱮ ᱫᱚ ᱟᱵᱚ ᱮᱱᱮᱡ ᱟᱵᱚᱱ ᱥᱮᱨᱮᱧ ᱟᱵᱚᱱ ᱨᱟᱹᱥᱠᱟᱹᱭᱟ ᱵᱚᱱ ᱤᱱᱟᱹ ᱞᱟᱹᱜᱤᱫ ᱵᱚᱱ ᱪᱟᱞᱟᱜᱼᱟ ᱛᱚ ᱤᱱᱟᱹ ᱛᱮᱜᱮ ᱡᱮᱢᱚᱱ ᱛᱟᱦᱮᱱ ᱢᱟ ᱚᱱᱟ ᱞᱟᱹᱜᱤᱫᱤᱧ ᱞᱟᱹᱭᱟ
ᱦᱮᱸ ᱟᱨᱚ ᱡᱮᱢᱚᱱ ᱢᱤᱫᱴᱮᱱ ᱦᱟᱺᱰᱤ ᱡᱟᱦᱟᱸ ᱡᱟᱦᱟᱸ ᱞᱮᱠᱟᱱᱟᱜ ᱯᱚᱨᱚᱵᱽ ᱦᱩᱭ ᱞᱮᱱᱠᱷᱟᱱ ᱜᱮ ᱡᱮᱢᱚᱱ ᱥᱟᱵ ᱠᱮᱫᱟᱹᱧ ᱵᱩᱨᱩ ᱯᱟᱛᱟ ᱵᱟᱠᱷᱟᱱ ᱡᱟᱦᱱᱟᱜ ᱟᱵᱚ ᱢᱟ ᱱᱮᱛᱟᱨ ᱡᱟᱦᱟᱱᱟᱜ ᱚᱱᱩᱥᱴᱷᱟᱱ ᱠᱚ ᱦᱩᱭ ᱞᱮᱱ ᱥᱮ ᱯᱨᱳᱜᱨᱟᱢ ᱠᱚᱜ ᱦᱩᱭ ᱞᱮᱱᱠᱷᱟᱱ ᱦᱟᱺᱰᱤ ᱯᱟᱹᱣᱨᱟᱹ ᱫᱚ ᱞᱟᱦᱟ ᱨᱮᱜᱮ ᱛᱟᱦᱮᱱ ᱠᱟᱱᱟ ᱟᱨᱠᱤ ᱢᱟᱱᱮ ᱡᱟᱦᱟᱸ ᱞᱮᱠᱟᱱᱟᱜ ᱦᱩᱰᱤᱧ ᱢᱤᱫᱴᱟᱝ ᱵᱚᱞ ᱠᱷᱮᱞ ᱦᱩᱭ ᱮᱱᱟ ᱥᱮ ᱡᱟᱦᱟ ᱱᱟᱜ ᱢᱤᱫᱴᱟᱝ ᱵᱟᱯᱞᱟ ᱚᱲᱟᱜ ᱦᱩᱭᱱᱟ ᱢᱤᱫᱴᱟᱝ ᱢᱟᱨᱟᱝ ᱧᱚᱜᱟᱜ ᱚᱱᱠᱟ ᱨᱮᱦᱚᱸ ᱧᱮᱞᱚᱜ ᱠᱟᱱ ᱜᱮᱭᱟ ᱦᱚᱨ ᱫᱷᱟᱨᱮ ᱠᱚᱨᱮ ᱦᱟᱺᱰᱤ ᱯᱟᱹᱣᱨᱟᱹ ᱠᱚ ᱟᱠᱷᱨᱤᱧᱮᱫᱼᱟ ᱟᱫᱚ ᱱᱚᱣᱟ ᱠᱚᱨᱮᱠᱷᱟᱱ ᱪᱮᱫ ᱪᱤᱠᱟᱹᱜ ᱠᱟᱱᱟ ᱟᱵᱚᱨᱮᱱ ᱡᱟᱦᱟᱸ ᱠᱚᱢ ᱩᱢᱮᱨ ᱨᱮᱱ ᱜᱤᱫᱽᱨᱟᱹ ᱠᱚ ᱢᱮᱱᱟᱜ ᱠᱚᱣᱟ ᱡᱟᱦᱟᱸᱭ ᱠᱚᱣᱟᱜ ᱵᱚᱭᱮᱥ ᱫᱚ ᱱᱤᱦᱟᱹᱛ ᱜᱮ ᱠᱚᱢ ᱜᱮᱭᱟ ᱱᱩᱠᱩ ᱦᱚᱸ ᱚᱱᱟ ᱨᱮᱠᱚ ᱜᱚᱦᱚᱲᱚᱜ ᱠᱟᱱᱟ ᱟᱨᱠᱤ ᱦᱟᱺᱰᱤ ᱯᱟᱹᱣᱨᱟᱹ ᱠᱚ ᱧᱩᱭᱮᱫᱼᱟ ᱱᱚᱣᱟ ᱨᱮᱭᱟᱜ ᱠᱷᱟᱱ ᱜᱷᱟᱨᱚᱸᱡᱽ ᱨᱮᱱ ᱡᱟᱦᱟᱸ ᱜᱟᱨᱡᱮᱱ ᱠᱚ ᱢᱮᱱᱟᱜ ᱠᱚᱣᱟ ᱩᱱᱠᱩᱣᱟᱜ ᱪᱮᱫ ᱞᱮᱠᱟ ᱮᱢ ᱦᱩᱭ ᱞᱟᱹᱠᱛᱤᱜ ᱠᱟᱱ ᱛᱟᱠᱚᱣᱟ ᱡᱮ ᱜᱤᱫᱽᱨᱟᱹ ᱠᱚ ᱱᱚᱝᱠᱟᱱ ᱵᱟᱹᱲᱤᱡ ᱰᱟᱦᱟᱨ ᱛᱮᱠᱚ ᱛᱟᱲᱟᱢᱮᱫᱼᱟ ᱟᱨᱠᱤ
ᱚᱱᱟᱜᱮ ᱚᱱᱟ ᱫᱚ ᱚᱱᱟᱨᱮ ᱡᱚᱛᱚᱠᱷᱚᱱ ᱵᱟᱹᱲᱛᱤ ᱜᱟᱨᱡᱮᱱ ᱠᱚᱣᱟᱜ ᱟᱨ ᱟᱵᱚ ᱥᱚᱢᱟᱡᱽ ᱨᱮᱱ ᱡᱟᱦᱟᱸᱭ ᱠᱚ ᱢᱟᱹᱞᱤᱠ ᱢᱮᱱᱟᱜ ᱠᱚᱣᱟ ᱩᱱᱠᱩ ᱠᱚᱣᱟᱜ ᱦᱚᱸ ᱱᱚᱝᱠᱟ ᱟᱵᱚ ᱮᱣᱟᱨᱱᱮᱥ ᱮᱢ ᱫᱚᱨᱠᱟᱨ ᱡᱮ ᱡᱟᱛᱮ ᱟᱵᱚᱨᱮᱱ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱩᱱᱠᱩ ᱠᱚᱦᱚᱸ ᱧᱮ ᱧᱮᱞᱛᱮ ᱢᱟᱱᱮ ᱞᱟᱹᱴᱩ ᱠᱚ ᱧᱮᱞᱛᱮ ᱛᱮᱜᱮ ᱠᱚ ᱥᱮᱬᱟᱭᱮᱜᱼᱟ ᱟᱨ ᱞᱟᱹᱴᱩ ᱠᱚ ᱡᱩᱫᱤ ᱵᱚᱱ ᱠᱚᱢᱟᱣ ᱫᱟᱲᱮᱭᱟᱜᱼᱟ ᱥᱮᱵᱚᱱ ᱪᱟᱵᱟ ᱫᱟᱲᱮᱭᱟᱜᱼᱟ ᱮᱸᱰᱮᱠᱷᱟᱱ ᱦᱚᱸᱜᱼ ᱱᱚᱣᱟ ᱠᱚ ᱡᱤᱱᱤᱥ ᱵᱟᱝ ᱦᱩᱭᱩᱜᱼᱟ ᱟᱨ ᱦᱚᱸᱜᱼᱚᱭ ᱡᱮ ᱨᱟᱥᱛᱟ ᱫᱷᱟᱨᱮ ᱠᱚᱨᱮ ᱚᱱᱟ ᱠᱚᱨᱮ ᱦᱚᱸᱠᱚ ᱟᱠᱷᱨᱤᱧ ᱫᱟ ᱠᱚ ᱟᱵᱚᱨᱮᱱ ᱟᱭᱳ ᱛᱟᱠᱚ ᱦᱚᱸᱠᱚ ᱟᱞᱤᱧ ᱚᱱᱠᱟᱞᱤᱧ ᱧᱮᱞ ᱟᱠᱟᱫ ᱠᱚᱣᱟ ᱡᱮ ᱟᱹᱠᱷᱨᱤᱧ ᱟᱠᱚ ᱛᱚ ᱚᱱᱟ ᱠᱚᱫᱚ ᱵᱩᱡ ᱫᱚᱨᱠᱟᱨ ᱟᱨ ᱜᱟᱨᱡᱮᱱ ᱡᱟᱦᱟᱸ ᱠᱚ ᱢᱟᱞᱤᱠ ᱠᱚ ᱛᱟᱦᱮᱱᱟ ᱩᱱᱠᱩᱣᱟᱜ ᱦᱚᱸ ᱩᱪᱤᱛ ᱠᱟᱱᱟ ᱡᱮ ᱱᱚᱝᱠᱟ ᱫᱚ ᱵᱟᱝ ᱠᱚᱨᱟᱣ ᱩᱪᱤᱛ ᱱᱚᱣᱟ ᱫᱚ ᱵᱟᱹᱲᱤᱡ ᱡᱤᱱᱤᱥ ᱠᱟᱱᱟ ᱦᱮᱸ ᱚᱱᱟ ᱵᱩᱡ ᱞᱮᱠᱷᱟᱱ ᱫᱚ ᱦᱟᱯᱮᱱ ᱫᱤᱱᱛᱮ ᱟᱥᱛᱮ ᱟᱥᱛᱮ ᱢᱩᱪᱟᱹᱫᱚᱜ ᱛᱟᱵᱚᱱᱟ ᱱᱚᱣᱟ ᱠᱚ ᱡᱤᱱᱤᱥ ᱦᱚᱸ
ᱟᱪᱪᱷᱟ ᱟᱪᱪᱷᱟ ᱱᱚᱣᱟᱜᱤ ᱢᱤᱫᱴᱟᱝ ᱢᱤᱫᱴᱟᱝ ᱡᱟᱹᱛᱤ ᱨᱮᱱᱟᱜ ᱢᱟᱭᱤᱱᱰᱥᱮᱴ ᱪᱮᱛᱟᱱᱨᱮ ᱰᱤᱯᱮᱱᱰ ᱟᱭ ᱦᱚᱸᱜᱼᱚᱭ ᱡᱮᱢᱚᱱ ᱡᱟᱦᱟᱸᱭ ᱩᱱᱠᱩ ᱦᱟᱺᱰᱤ ᱯᱟᱹᱣᱨᱟᱹ ᱠᱚ ᱟᱹᱠᱷᱨᱤᱧᱮᱫᱼᱟ ᱡᱟᱹᱥᱛᱤ ᱠᱟᱭᱛᱮ ᱟᱨ ᱠᱩᱲᱤ ᱦᱚᱯᱚᱱ ᱠᱚᱜᱮ ᱥᱮ ᱚᱱᱠᱟ ᱩᱸ ᱟᱵᱚ ᱥᱟᱶᱛᱟ ᱨᱮᱱ ᱡᱟᱦᱟᱸ ᱟᱭᱳᱼᱵᱟᱵᱟ ᱟᱭᱳ ᱠᱚᱜᱮ ᱢᱮᱱᱟᱜ ᱠᱚᱣᱟ ᱥᱟᱶᱛᱮ ᱨᱮᱱ ᱟᱭᱳ ᱠᱚ ᱩᱱᱠᱩᱩᱜ ᱜᱮ ᱟᱠᱟᱷᱟᱱ ᱢᱤᱫᱴᱟᱝ ᱵᱤᱡᱽᱱᱮᱥ ᱞᱮᱠᱟ ᱠᱚ ᱥᱟᱵ ᱟᱠᱟᱫᱟ ᱡᱮ ᱱᱚᱣᱟ ᱦᱟᱺᱰᱤ ᱯᱟᱹᱣᱨᱟᱹ ᱟᱹᱠᱷᱨᱤᱧ ᱫᱚ ᱢᱤᱫᱴᱮᱱ ᱡᱮᱢᱚᱱ ᱮᱴᱟᱜ ᱵᱤᱡᱽᱱᱮᱥ ᱡᱮᱢᱚᱱ ᱢᱮᱱᱟᱜᱼᱟ ᱚᱱᱟ ᱥᱟᱞᱟᱜ ᱠᱚ ᱛᱩᱞᱩᱡ ᱟᱠᱟᱫ ᱞᱮᱠᱟ ᱢᱚᱱᱮᱜ ᱠᱟᱱᱟ ᱡᱮ ᱱᱚᱣᱟ ᱫᱚ ᱟᱞᱮᱭᱟᱜ ᱚᱫᱷᱤᱠᱟᱨ ᱠᱟᱱᱟ ᱥᱮ ᱦᱚᱠ ᱠᱟᱱᱟ᱾ ᱟᱨ ᱱᱚᱣᱟ ᱤᱫᱤ ᱠᱟᱛᱮ ᱠᱷᱟᱱ ᱪᱮᱫ ᱵᱤᱱ ᱞᱟᱹᱭ ᱮᱜᱼᱟ ᱾
ᱦᱮᱸ ᱱᱚᱣᱟ ᱟᱹᱰᱤ ᱜᱟᱱ ᱡᱟᱭᱜᱟ ᱨᱮ ᱢᱟᱱᱮ ᱟᱹᱞᱤᱧᱟᱜ, ᱟᱹᱞᱤᱧᱟᱜ ᱟᱛᱳ ᱨᱮᱦᱚᱸ ᱵᱚᱞᱚ ᱱᱚᱣᱟ ᱫᱷᱟᱨᱮ ᱯᱟᱥᱮ ᱴᱚᱞᱟ ᱯᱟᱲᱟ ᱟᱹᱰᱤ ᱡᱟᱭᱜᱟ ᱨᱮᱜᱮ ᱱᱚᱝᱠᱟ ᱫᱚ ᱵᱮᱵᱥᱟ ᱨᱮᱜᱮ ᱠᱚ ᱛᱤᱭᱳᱜ ᱠᱟᱫᱟ ᱟᱨ ᱩᱱᱠᱩ ᱠᱚ ᱞᱟᱹᱭᱼᱟ ᱩᱱ ᱡᱩᱫᱤ ᱵᱮᱱ ᱪᱟᱞᱟᱜᱼᱟ ᱵᱩᱡᱷᱟᱹᱣ ᱡᱮ ᱱᱚᱣᱟ ᱫᱚ ᱚᱱᱠᱟ ᱩᱪᱤᱛ ᱵᱟᱝ ᱠᱟᱱᱟ᱾ ᱱᱚᱣᱟ ᱫᱚ ᱵᱟᱹᱲᱤᱡᱚᱜ ᱠᱟᱱ ᱛᱟᱵᱚᱱᱟ ᱟᱵᱚᱣᱟᱜ ᱥᱚᱢᱟᱡᱽ ᱥᱟᱶᱛᱟ ᱾ᱵᱟᱹᱲᱤᱡᱚᱜ ᱠᱟᱱ ᱛᱟᱵᱚᱱᱟ ᱡᱩᱫᱤ ᱞᱟᱹᱭ ᱵᱮᱱ ᱪᱟᱞᱟᱜᱼᱟ ᱛᱟᱦᱞᱮ ᱠᱷᱟᱹᱯᱟᱹᱨᱤ ᱛᱟᱛᱟᱢ ᱦᱳᱭᱳᱜᱼᱟ᱾ ᱠᱤᱱᱛᱩ ᱩᱱᱠᱩ ᱦᱚᱸ ᱚᱱᱟ ᱠᱤᱪᱷᱩ ᱠᱤᱪᱷᱩ ᱦᱚᱲ ᱫᱚᱠᱚ ᱵᱩᱡ ᱫᱟᱠᱚ ᱵᱟᱹᱜᱤ ᱦᱚᱸᱠᱚ ᱵᱟᱹᱜᱤ ᱠᱟᱫᱟ ᱠᱚ ᱚᱠᱟ ᱠᱚ ᱵᱩᱡᱷ ᱠᱟᱜ ᱠᱚᱣᱟ ᱟᱠᱚᱨᱮᱱ ᱡᱟᱦᱟᱸᱭ ᱦᱮᱜ ᱮ ᱜᱤᱫᱽᱨᱟᱹ ᱠᱚ ᱦᱟᱨᱟᱜ ᱠᱟᱱᱟ ᱥᱮ ᱟᱵᱚ ᱞᱮᱠᱟᱱ ᱠᱚ ᱡᱟᱦᱟᱸᱭ ᱠᱚ ᱥᱮᱪᱮᱫ ᱠᱟᱱᱟ ᱠᱚ ᱩᱱᱠᱩ ᱠᱚ ᱵᱩᱡᱷᱟᱹᱣ ᱮᱫ ᱠᱚᱣᱟ᱾ ᱚᱱᱟ ᱫᱟᱨᱟᱭ ᱛᱮᱠᱚ ᱵᱩᱡᱷᱟᱹᱜ ᱠᱟᱱᱟ ᱠᱚ ᱵᱩᱡᱷᱟᱹᱣ ᱠᱚᱫᱚ᱾ ᱟᱨ ᱵᱟᱹᱜᱤᱭ ᱫᱟᱠᱚ ᱚᱱᱠᱟ ᱦᱚᱸ ᱟᱨ ᱡᱟᱦᱟᱸᱭ ᱠᱚ ᱚᱱᱠᱟ ᱠᱚ ᱠᱚᱨᱟᱣ ᱮᱫᱟ ᱩᱱᱠᱩ ᱦᱚᱸ ᱦᱟᱯᱮᱱ ᱫᱤᱱ ᱦᱚᱭᱛᱚ, ᱚᱱᱠᱟ ᱞᱮᱠᱟ ᱡᱩᱫᱤ ᱵᱩᱡᱷᱟᱹᱣ ᱜᱟᱱᱚᱜᱼᱟ ᱾ᱩᱱᱠᱩ ᱦᱚᱸ ᱠᱚ ᱟᱵᱚᱣᱟᱜ ᱨᱟᱥᱛᱟ ᱨᱮᱠᱚ ᱦᱤᱡᱩᱜᱼᱟ᱾
ᱦᱩᱸ
ᱟᱨ ᱟᱹᱞᱤᱧ, ᱟᱹᱞᱤᱧ ᱢᱤᱫᱴᱟᱝ ᱠᱟᱛᱷᱟ ᱞᱤᱧ ᱞᱟᱹᱭ ᱞᱮᱜᱮ ᱡᱮ ᱟᱵᱚ ᱥᱚᱢᱟᱡᱽ ᱛᱚ ᱵᱟᱫᱽ ᱨᱮᱦᱚᱸ ᱟᱵᱚ ᱡᱟᱦᱟᱸ
ᱦᱩ ᱦᱩ
ᱵᱤᱨ ᱵᱩᱨᱩ ᱫᱟᱨᱮ ᱱᱟᱹᱲᱤ ᱠᱚ ᱡᱟᱦᱟᱸ ᱠᱚ ᱢᱮᱱᱟᱜᱼᱟ᱾ ᱡᱟᱦᱟᱸ ᱟᱵᱚ ᱦᱟᱯᱲᱟᱢ ᱠᱚ ᱨᱚᱦᱚᱭ ᱟᱹᱜᱩ ᱠᱟᱫᱟ, ᱦᱟᱨᱟ ᱟᱹᱜᱩ ᱠᱟᱫᱟ ᱠᱚ ᱡᱚᱛᱚᱱ ᱠᱟᱫᱟ ᱠᱚ ᱛᱚ ᱱᱚᱣᱟ ᱠᱚ ᱫᱤᱱ ᱫᱤᱱ ᱛᱮ ᱪᱟᱵᱟ ᱦᱤᱡᱩᱜ ᱠᱟᱱ ᱛᱟᱵᱚᱱᱟ᱾
ᱦᱮᱸ
ᱛᱚ ᱱᱚᱣᱟ ᱞᱟᱹᱭᱛᱮ ᱟᱵᱮᱱ ᱪᱮᱫ ᱵᱮᱱ ᱞᱟᱹᱭᱼᱟ ᱾ᱪᱮᱫ ᱠᱷᱟᱹᱛᱤᱨ ᱛᱮ ᱱᱚᱝᱠᱟ ᱦᱩᱭᱩᱜ ᱠᱟᱱᱟ᱾
ᱟᱪᱪᱷᱟ ᱟᱪᱪᱷᱟ ᱦᱚᱜᱼᱚᱭ ᱡᱮᱢᱚᱱ ᱫᱟᱨᱮ ᱱᱟᱹᱲᱤ ᱠᱚ ᱨᱮᱱᱟᱜ ᱠᱟᱛᱷᱟ᱾ ᱮᱸ ᱟᱹᱰᱤᱜᱮ ᱢᱮᱫᱴᱮᱱ ᱵᱷᱟᱜᱮ ᱡᱤᱱᱤᱥ ᱠᱟᱱᱟ ᱟᱫᱚ ᱦᱚᱜ-ᱚᱭ ᱡᱮᱢᱚᱱ ᱦᱟᱯᱲᱟᱢ ᱠᱚ ᱞᱟᱦᱟᱛᱮ ᱪᱮᱫ ᱞᱮᱠᱟ ᱡᱟᱹᱥᱛᱤ ᱠᱟᱭᱛᱮ ᱮ ᱡᱚᱢᱟᱜ ᱫᱟᱨᱮ ᱠᱚ ᱨᱮᱱᱟᱜ ᱜᱮ ᱟᱹᱰᱤ ᱡᱟᱹᱥᱛᱤ ᱠᱚ ᱨᱚᱦᱚᱭ ᱞᱮᱜᱼᱟ ᱡᱮᱢᱚᱱ ᱮᱸ ᱯᱷᱮᱨᱤ ᱠᱚ, ᱠᱟᱭᱨᱟ ᱠᱚ ᱡᱮᱢᱚᱱ ᱡᱟᱦᱟᱸ ᱠᱷᱚᱱᱟᱜ ᱥᱮᱧᱡᱳ ᱠᱚ ᱡᱟᱦᱟᱸ ᱠᱷᱚᱱᱟᱜ ᱡᱚᱢᱟᱜ ᱧᱟᱢᱚᱜᱼᱟ᱾ ᱟᱫᱚ ᱱᱟᱦᱟᱜ ᱵᱤᱫᱟᱹᱞ ᱨᱮᱫᱚ, ᱟᱫᱚ ᱱᱚᱣᱟ ᱫᱚ ᱦᱟᱸᱜ ᱠᱷᱟᱱ ᱩᱸᱜ ᱟᱠᱚ ᱢᱮᱫᱴᱟᱝ ᱞᱟᱦᱟᱛᱮ ᱡᱟᱭᱜᱟ ᱵᱚᱞᱛᱮ ᱱᱤᱡᱮᱨᱟᱜ ᱢᱟ ᱩᱱᱟᱹᱜ ᱵᱟᱝ ᱛᱟᱦᱮᱸ ᱠᱟᱱᱟ ᱡᱟᱦᱟᱸ ᱥᱳᱨ ᱥᱳᱯᱚᱨ ᱠᱚᱨᱮ ᱡᱟᱦᱟᱸ ᱠᱷᱟᱥ ᱡᱟᱭᱜᱟ ᱠᱚ ᱛᱟᱦᱮᱸ ᱠᱟᱱᱟ ᱾ᱚᱱᱟ ᱠᱚᱨᱮ ᱜᱮ ᱦᱟᱸᱜ ᱠᱷᱟᱱ ᱨᱚᱦᱚᱭ ᱠᱚᱫᱚ ᱦᱳᱭ ᱞᱮᱱᱟ ᱟᱨ ᱥᱟᱶᱛᱮ ᱵᱤᱨ ᱵᱩᱨᱩ ᱠᱚ ᱨᱮᱱᱟᱜ ᱡᱟᱦᱟᱸ ᱛᱤᱱᱟᱹᱜ ᱛᱟᱦᱮᱸ ᱠᱟᱱᱟ ᱩᱱ, ᱩᱱ ᱚᱠᱛᱚ ᱢᱟ ᱥᱚᱨᱠᱟᱨᱟᱜ ᱡᱟᱭᱜᱟ ᱵᱟᱝ ᱛᱟᱦᱮᱸ ᱠᱟᱱᱟ᱾ ᱵᱤᱨ ᱵᱩᱨᱩ ᱠᱚᱨᱮ ᱦᱚᱸ ᱟᱵᱚ ᱟᱹᱰᱤ ᱡᱟᱹᱥᱛᱤ ᱜᱮ ᱡᱚᱢᱟᱜ ᱠᱚᱵᱚᱱ ᱧᱟᱢ ᱠᱟᱜᱼᱟ᱾ ᱟᱨ ᱵᱤᱨ ᱵᱩᱨᱩ ᱠᱷᱚᱱᱟᱜ ᱦᱚᱸ᱾ ᱟᱫᱚ ᱱᱮᱛᱟᱨ ᱢᱟ ᱚᱱᱟ ᱡᱟᱦᱟᱸ ᱛᱤᱱᱟᱹᱜ ᱡᱟᱭᱜᱟ ᱠᱚ ᱢᱮᱱᱟᱜᱼᱟ ᱡᱚᱛᱚ ᱦᱤᱛᱳᱜ ᱫᱚ ᱥᱚᱨᱠᱟᱨᱟᱜ ᱧᱩᱛᱩᱢ ᱛᱮ ᱪᱟᱞᱟᱣ ᱠᱟᱱᱟ᱾ ᱟᱫᱚ ᱦᱤᱛᱚᱜ ᱫᱚ ᱥᱚᱨᱠᱟᱨ ᱟᱡ ᱟᱫᱚ ᱚᱱᱟ ᱫᱚ ᱟᱭᱟᱜ ᱯᱷᱚᱨᱮᱥᱴ ᱰᱤᱯᱟᱨᱴᱢᱮᱱᱴ ᱨᱮ ᱚᱱᱟ ᱫᱚᱭ ᱞᱮᱠᱷᱟᱭᱮᱜᱼᱟ᱾ ᱟᱫᱚ ᱩᱱ ᱟᱡᱟᱜ ᱠᱟᱹᱢᱤ ᱞᱮᱠᱟᱛᱮ ᱫᱟᱨᱮ ᱠᱚᱦᱚᱭ ᱢᱟᱜ ᱮᱫ ᱜᱮᱭᱟ᱾ ᱱᱚᱣᱟᱛᱮ ᱫᱟᱨᱮ ᱠᱚᱦᱚᱸ ᱠᱚᱢᱚᱜ ᱠᱟᱱ ᱜᱮᱭᱟ᱾ ᱱᱚᱣᱟᱛᱮ ᱟᱫᱚ ᱥᱚᱨᱠᱟᱨᱟᱜ ᱜᱮ ᱮᱠᱷᱟᱱ ᱫᱟᱹᱭ ᱫᱚ ᱢᱮᱱᱟᱜᱼᱟ᱾ ᱡᱮ ᱫᱟᱨᱮ ᱠᱚ ᱟᱵᱚᱣᱟᱜ ᱥᱟᱱᱛᱟᱲ ᱠᱚ ᱪᱮᱫ ᱞᱮᱠᱟ ᱟᱹᱭᱫᱟᱹᱨ ᱢᱮᱱᱟᱜ ᱛᱟᱠᱚᱣᱟ ᱟᱨ ᱵᱤᱨ ᱵᱩᱨᱩ ᱨᱮᱱᱟᱜ ᱫᱟᱨᱮ ᱠᱚ ᱨᱮᱱᱟᱜ᱾ ᱮᱸ ᱫᱟᱨᱮ ᱠᱚ ᱠᱷᱚᱱ ᱟᱠᱷᱟᱱ᱾ ᱱᱚᱣᱟ ᱦᱚᱸ ᱢᱮᱫᱴᱟᱝ ᱧᱮᱞ ᱨᱮᱱᱟᱜ ᱞᱟᱹᱠᱛᱤ ᱢᱮᱱᱟᱜᱼᱟ᱾
ᱟᱨ ᱱᱚᱝᱠᱟ ᱧᱮᱞᱚᱜ ᱠᱟᱱᱟ ᱡᱮ ᱟᱵᱚ ᱦᱚᱲ ᱦᱚᱸ ᱢᱟᱱᱮ ᱟᱵᱚ ᱥᱟᱱᱛᱟᱲ ᱵᱟᱫᱽ ᱫᱤᱭᱮ ᱦᱚᱸ ᱟᱨᱚ ᱫᱤᱠᱩ ᱯᱩᱥᱤ ᱠᱚ ᱡᱚᱛᱚ ᱜᱮ ᱡᱟᱦᱟᱸ ᱴᱚᱞᱟ ᱯᱟᱲᱟ ᱠᱚᱨᱮᱜ ᱡᱟᱦᱟᱸ ᱠᱚ ᱢᱮᱱᱟᱜᱼᱟ ᱵᱤᱨ ᱵᱩᱨᱩ ᱠᱚ ᱚᱱᱟ ᱠᱚᱨᱮᱜ ᱦᱚᱸ ᱟᱵᱚ ᱫᱟᱨᱮ ᱢᱟᱜ ᱟᱹᱜᱩᱭ ᱫᱟᱵᱚᱱ ᱱᱤᱡᱮᱨᱟᱜ ᱠᱟᱹᱢᱤ ᱨᱮᱵᱚᱱ ᱞᱟᱜᱟᱣ ᱫᱟ᱾ ᱟᱨ ᱱᱚᱣᱟ ᱫᱟᱨᱟᱭ ᱛᱮᱦᱚᱸ ᱫᱟᱨᱮ ᱠᱚ ᱡᱟᱦᱟᱸ ᱟᱹᱰᱤ ᱞᱟᱦᱟ ᱢᱟᱨᱮ ᱠᱚ ᱡᱟᱦᱟᱸ ᱫᱟᱨᱮ ᱠᱚ ᱚᱱᱟ ᱠᱚ ᱟᱫᱚᱜ ᱠᱟᱱᱟ᱾ ᱚᱱᱠᱟᱱᱟᱜ ᱡᱟᱦᱟᱸ ᱨᱟᱱ ᱢᱩᱨᱜᱟᱹᱱ ᱵᱚᱱ ᱛᱮᱭᱟᱨᱮᱫ ᱛᱟᱦᱮᱸᱜ ᱚᱱᱠᱟᱱᱟᱜ ᱫᱟᱨᱮ ᱠᱚᱦᱚᱸ ᱢᱩᱪᱟᱹᱫ ᱤᱫᱤᱜ ᱠᱟᱱᱟ᱾ ᱛᱚ ᱱᱚᱣᱟ ᱨᱮ ᱟᱵᱮᱱ ᱪᱮᱫ ᱵᱮᱱ ᱞᱟᱹᱭᱼᱟ᱾ ᱡᱮ ᱱᱚᱣᱟ ᱠᱚᱨᱮ ᱟᱵᱚ ᱦᱚᱲ ᱟᱵᱚ ᱥᱚᱨᱠᱟᱨ ᱵᱟᱛ ᱫᱤᱭᱮ ᱦᱚᱸ ᱟᱵᱚᱣᱟᱜ ᱡᱮ ᱢᱤᱴᱟᱝ ᱠᱚᱛᱛᱚᱵᱚ ᱢᱮᱱᱟᱜ ᱛᱟᱵᱚᱱᱟ ᱡᱮ ᱪᱮᱜ ᱵᱚᱱ ᱠᱚᱨᱟᱣ ᱫᱟᱲᱮᱜᱼᱟ?
ᱟᱪᱪᱷᱟ ᱟᱪᱪᱷᱟ ᱦᱮᱸ ᱟᱹᱰᱤ ᱱᱟᱯᱟᱭ ᱠᱟᱛᱷᱟ ᱟᱫᱚ ᱱᱚᱰᱮ ᱦᱚᱸᱜᱼᱚᱭ ᱡᱟᱦᱟᱸ ᱧᱮᱞᱚᱜ ᱠᱟᱱᱟ ᱢᱮᱫᱴᱟᱝ ᱟᱨ ᱱᱮᱛᱟᱨᱟᱜ ᱵᱤᱨ ᱞᱟᱹᱭ ᱞᱮᱠᱷᱟᱱ ᱫᱚ ᱥᱚᱨᱠᱟᱨᱟᱜ ᱵᱤᱨ᱾ ᱟᱫᱚ ᱱᱚᱰᱮ ᱦᱚᱸ ᱢᱤᱜᱴᱟᱝ ᱥᱚᱨᱠᱟᱨ ᱟᱨ ᱟᱵᱚ ᱢᱤᱜᱴᱟᱝ ᱵᱷᱮᱜᱟᱨ ᱵᱷᱮᱜᱟᱨ ᱞᱮᱠᱟ ᱵᱚᱱ ᱢᱚᱱᱮᱜ ᱠᱟᱱᱟ ᱡᱮ ᱢᱤᱜᱴᱮᱝ ᱫᱟᱨᱤᱧ ᱢᱟᱜ ᱟᱹᱜᱩᱭᱟ᱾ ᱢᱟᱱᱮ ᱱᱚᱣᱟ ᱫᱚ ᱤᱧᱟᱹᱜ ᱫᱟᱨᱮ ᱫᱚ ᱵᱟᱝ ᱠᱟᱱᱟ᱾ ᱱᱚᱝᱠᱟ ᱵᱚᱱ ᱢᱚᱱᱮᱭᱟ ᱢᱤᱜᱴᱮᱱ ᱵᱤᱨ ᱨᱮᱱᱟᱜ ᱫᱟᱨᱮ ᱠᱟᱱᱟ ᱢᱟᱜ ᱟᱹᱜᱩᱭᱟᱹᱧ ᱤᱧᱟᱹᱜ ᱥᱟᱦᱟᱱ ᱦᱩᱭᱩᱜᱼᱟ᱾ ᱟᱫᱚ ᱱᱚᱸᱰᱮ ᱫᱚ ᱞᱟᱹᱭ ᱩᱪᱤᱛ ᱠᱟᱱᱟ ᱡᱮ ᱢᱤᱜᱴᱟᱝ ᱟᱸᱜ ᱫᱟᱨᱮ ᱫᱚ ᱢᱟᱜ ᱞᱮᱠᱷᱟᱱ ᱫᱚ ᱥᱟᱦᱟᱱ ᱫᱚ ᱦᱩᱭᱩᱜᱼᱟ ᱴᱷᱤᱠ ᱜᱮᱭ, ᱠᱤᱱᱛᱩ ᱢᱤᱜᱴᱟᱝ ᱟᱵᱚᱣᱟᱜ ᱫᱟᱨᱮ ᱠᱚ ᱠᱚᱢᱚᱜ ᱠᱟᱱ ᱛᱟᱵᱚᱱᱟ ᱟᱨ ᱱᱚᱸᱰᱮ ᱫᱚᱧ ᱞᱟᱹᱭᱟ ᱡᱮ, ᱟᱸᱜ ᱥᱟᱦᱟᱱ ᱞᱟᱹᱠᱛᱤᱭᱟ, ᱢᱮᱱᱠᱷᱟᱱ ᱡᱟᱦᱟᱸᱟᱸ ᱨᱚᱦᱚᱲ ᱥᱟᱦᱟᱱ ᱠᱚ ᱢᱮᱱᱟᱜᱼᱟ, ᱡᱟᱦᱟᱸ ᱫᱟᱨᱮ ᱠᱚ ᱩᱞᱴᱟᱹᱣ ᱠᱟᱱᱟ, ᱨᱟᱹᱯᱩᱫ ᱠᱟᱱᱟ, ᱚᱱᱟ ᱠᱚ ᱠᱷᱚᱱ ᱥᱟᱦᱟᱱ ᱤᱫᱤ ᱫᱚ ᱱᱟᱯᱟᱭᱟ᱾ ᱟᱨ ᱡᱮᱢᱚᱱ ᱯᱟᱞᱟ ᱠᱚ ᱢᱮᱱᱟᱜᱼᱟ ᱚᱱᱟ ᱠᱚ ᱤᱫᱤ ᱦᱚᱸ ᱱᱟᱯᱟᱭᱟ᱾ ᱢᱮᱱᱠᱷᱟᱱ ᱱᱚᱜᱼᱚᱭ ᱫᱟᱨᱮ ᱢᱟᱜ ᱠᱟᱛᱮᱜ ᱤᱫᱤ ᱫᱚ ᱢᱤᱫᱴᱟᱝ ᱮᱸᱜ ᱵᱤᱨ ᱢᱟᱨᱟᱝ ᱞᱟᱹᱜᱤᱫ ᱫᱟᱨᱮ ᱠᱚ ᱨᱚᱦᱚᱭ ᱜᱮᱭᱟ᱾ ᱟᱫᱚ ᱱᱚᱝᱠᱟᱱ ᱢᱤᱴᱟᱝ ᱪᱮᱦᱨᱟ ᱪᱮᱦᱨᱟ ᱫᱟᱨᱮ ᱢᱟᱜ ᱠᱟᱛᱮᱫ ᱡᱟᱦᱟᱱᱟᱜ ᱜᱮ ᱚᱲᱟᱜ ᱞᱟᱹᱜᱤᱫ ᱥᱮ ᱡᱟᱦᱟᱱᱟᱜ ᱞᱟᱹᱜᱤᱫ ᱠᱚ ᱟᱨᱠᱤ ᱠᱩᱢᱲᱟᱹ ᱠᱟᱛᱮᱜ ᱠᱚ ᱤᱫᱤᱭᱮᱜᱼᱟ ᱟᱨᱠᱤ᱾ ᱱᱚᱣᱟ ᱦᱚᱸ ᱧᱮᱞ ᱧᱟᱢᱚᱜ ᱠᱟᱱᱟ ᱟᱵᱚ ᱵᱤᱨ ᱠᱷᱚᱱᱟᱜ ᱟᱹᱰᱤ ᱡᱟᱹᱥᱛᱤ ᱜᱮ ᱩᱯᱚᱠᱟᱨ ᱵᱚᱱ ᱧᱟᱢᱮᱜᱼᱟ᱾ ᱢᱮᱱᱠᱷᱟᱱ ᱵᱤᱨ ᱦᱚᱸ ᱟᱵᱚ ᱱᱟᱯᱟᱭ ᱛᱮ ᱫᱚᱦᱚ ᱦᱩᱭᱩᱜ ᱛᱟᱵᱚᱱᱟ, ᱱᱚᱣᱟ ᱦᱚᱸ ᱮᱸᱜ ᱫᱤᱥᱟᱹ ᱫᱚᱦᱚ ᱞᱟᱹᱠᱛᱤ ᱢᱮᱱᱟᱜ ᱛᱟᱵᱚᱱᱟ᱾
ᱟᱨ ᱡᱟᱦᱟᱸ ᱟᱵᱚ ᱥᱮᱸᱫᱽᱨᱟ ᱠᱚᱵᱚᱱ ᱪᱟᱞᱟᱜᱼᱟ, ᱢᱤᱜ ᱥᱚᱢᱚᱭ ᱟᱵᱚ ᱥᱮᱸᱫᱽᱨᱟ ᱵᱚᱱ ᱪᱟᱞᱟᱜ ᱠᱟᱱ ᱛᱟᱦᱮᱸᱜ ᱮᱸ ᱡᱮ ᱚᱝᱠᱟᱱᱟᱜ
ᱟᱸ ᱛᱚ ᱵᱚᱲᱚ ᱵᱚᱲᱚ ᱵᱩᱨᱩ ᱮᱸ ᱵᱩᱨᱩ ᱠᱚᱨᱮᱜ᱾ ᱛᱚ ᱱᱮᱛᱟᱨ ᱫᱚ ᱥᱚᱨᱠᱟᱨᱮ ᱞᱟᱹᱭ ᱠᱟᱫᱟ ᱵᱟᱝᱢᱟ ᱡᱮ ᱥᱮᱸᱫᱽᱨᱟ ᱠᱚᱫᱚ ᱚᱝᱠᱟ ᱫᱚ ᱵᱟᱝ ᱜᱟᱱᱚᱜᱼᱟ᱾ ᱛᱚ ᱱᱚᱣᱟ ᱞᱟᱹᱭᱛᱮ ᱟᱵᱮᱱ ᱪᱮᱜ ᱵᱮᱱ ᱞᱟᱹᱭᱟ ᱡᱮ ᱴᱷᱤᱠ ᱥᱮ ᱵᱮ ᱴᱷᱤᱠ ᱠᱟᱱᱟ?
ᱟᱫᱚ ᱱᱚᱸᱰᱮ ᱦᱚᱸ ᱧᱮᱞ ᱜᱟᱱᱚᱜᱼᱟ, ᱟᱵᱚ ᱟᱵᱚ ᱥᱮᱸᱫᱽᱨᱟ ᱢᱟ ᱟᱵᱚᱣᱟᱜ ᱥᱟᱶᱛᱟᱨᱮ ᱟᱹᱰᱤ ᱯᱟᱹᱦᱤᱞ ᱠᱷᱚᱱᱟᱜ ᱜᱮ ᱢᱮᱱᱟᱜᱼᱟ᱾ ᱟᱵᱚ ᱫᱚ ᱥᱮᱸᱫᱽᱨᱟ ᱠᱟᱛᱮᱜ ᱟᱹᱥᱩᱞᱚᱜ ᱦᱚᱲ ᱢᱟᱵᱚᱱ ᱵᱟᱝ ᱠᱟᱱᱟ᱾ ᱢᱮᱱᱠᱷᱟᱱ ᱥᱮᱸᱫᱽᱨᱟ ᱫᱚ ᱟᱵᱚᱣᱟᱜ ᱢᱤᱫᱴᱟᱱ ᱥᱟᱶᱛᱟ ᱨᱮᱱᱟᱜ ᱦᱤᱸᱥ ᱜᱮ ᱠᱟᱱᱟ᱾ ᱟᱫᱚ ᱟᱵᱚ ᱯᱟᱹᱦᱤᱞ ᱠᱷᱚᱱᱟᱜ ᱜᱮᱵᱚᱱ ᱥᱮᱸᱫᱽᱨᱟ ᱟᱹᱜᱩ ᱠᱟᱜᱼᱟ᱾ ᱢᱮᱱᱠᱷᱟᱱ ᱱᱮᱛᱟᱨ ᱫᱚ ᱱᱚᱜᱼᱚᱭ ᱵᱤᱨᱵᱩᱨᱩ ᱠᱚ ᱩᱡᱟᱹᱲᱚᱜ ᱠᱟᱱᱟ, ᱦᱩᱰᱤᱧᱚᱜ ᱠᱟᱱᱟ, ᱫᱟᱨᱮ ᱠᱚᱠᱚ ᱢᱟᱜ ᱮᱫᱟ᱾ ᱢᱟᱱᱮ ᱫᱟᱨᱮ ᱠᱚ ᱚᱱᱟᱢᱟ ᱠᱚᱢᱚᱜ ᱠᱟᱱ ᱜᱮᱭᱟ, ᱥᱟᱶᱛᱮ ᱵᱤᱨ ᱡᱤᱭᱟᱹᱞᱤ ᱠᱚᱣᱟᱜ ᱛᱟᱦᱮᱱ ᱴᱷᱟᱶ ᱦᱚᱸ ᱠᱚᱢᱚᱜ ᱠᱟᱱ ᱜᱮᱭᱟ᱾ ᱟᱫᱚ ᱱᱚᱝᱠᱟ ᱞᱮᱠᱟᱛᱮ ᱵᱤᱨ ᱡᱤᱭᱟᱹᱞᱤ ᱠᱚᱣᱟᱜ ᱟᱸ ᱡᱟᱦᱟᱸ ᱥᱚᱝᱠᱷᱟ ᱚᱱᱟᱦᱚᱸ ᱠᱚᱢᱚᱜ ᱠᱟᱱ ᱛᱟᱠᱚᱣᱟ᱾ ᱟᱫᱚ ᱠᱚᱢᱚᱜ ᱠᱟᱱ ᱠᱷᱟᱱ ᱩᱝᱠᱩ ᱡᱤᱭᱟᱹᱞᱤ ᱠᱚᱢ ᱠᱚᱢᱛᱮ ᱱᱚᱝᱠᱟ ᱦᱚᱸ ᱦᱩᱭᱩ ᱠᱟᱱᱟ ᱡᱮ ᱯᱩᱨᱟᱹ ᱢᱟᱱᱮ ᱵᱤᱞᱩᱯᱛᱚᱜ ᱠᱟᱱᱟ ᱠᱚ ᱱᱚᱝᱠᱟ ᱦᱚᱸ ᱧᱮᱞᱚᱜ ᱠᱟᱱᱟ ᱟᱨᱠᱤ᱾ ᱚᱱᱟᱛᱮ ᱥᱚᱨᱠᱟᱨ ᱦᱚᱸᱭ ᱟᱹᱱ ᱠᱟᱜᱼᱟ ᱟᱹᱨᱤ ᱠᱟᱜᱼᱟ ᱡᱮ ᱵᱤᱨ ᱡᱤᱭᱟᱹᱞᱤ ᱠᱚᱫᱚ ᱟᱞᱚᱯᱮ ᱜᱚᱡ ᱠᱚᱣᱟ᱾ ᱢᱮᱱᱠᱷᱟᱱ ᱟᱵᱚ ᱥᱟᱱᱛᱟᱲ ᱥᱟᱶᱛᱟ ᱨᱮᱱᱟᱜ ᱮᱸ ᱡᱟᱦᱟᱸ ᱥᱮᱸᱫᱽᱨᱟ ᱠᱚ ᱢᱮᱱᱟᱜᱼᱟ ᱟᱵᱚ ᱫᱚ ᱡᱟᱹᱥᱛᱤ ᱵᱤᱨ ᱡᱤᱭᱟᱹᱞᱤ ᱫᱚ ᱵᱟᱵᱚᱱ ᱜᱚᱡᱮᱜ ᱠᱚᱣᱟ᱾ ᱢᱮᱱᱠᱷᱟᱱ ᱵᱤᱨ ᱡᱤᱭᱟᱹᱞᱤ ᱠᱚ ᱠᱚᱢ ᱠᱟᱱ ᱛᱮᱜᱮ ᱥᱚᱨᱠᱟᱨ ᱫᱚ ᱱᱚᱣᱟᱭ ᱟᱹᱤᱭ ᱠᱟᱜᱼᱟ᱾
ᱟᱹᱰᱤ ᱟᱹᱰᱤ ᱡᱛᱷᱟᱛ ᱠᱟᱛᱷᱟ᱾ ᱟᱨ ᱟᱹᱞᱤᱧ ᱞᱤᱧ ᱞᱟᱹᱭᱮᱜᱼᱟ ᱡᱮ ᱱᱚᱜᱼᱚᱭ ᱡᱮᱢᱚᱱ ᱯᱞᱟᱥᱴᱤᱠ ᱵᱚᱱ ᱵᱮᱵᱚᱦᱟᱨᱫᱟ, ᱡᱟᱦᱟᱱᱟᱜ ᱨᱮᱜᱮ ᱯᱞᱟᱥᱴᱤᱠ ᱵᱚᱱ ᱵᱮᱵᱚᱦᱟᱨ ᱫᱟᱵᱚᱱ, ᱮᱸ ᱨᱟᱱ ᱦᱟᱛᱟᱣ ᱵᱚᱱ ᱪᱟᱞᱟᱣ ᱞᱮᱱᱠᱷᱟᱱ ᱚᱸᱰᱮ ᱦᱚᱸ ᱯᱞᱟᱥᱴᱤᱠ ᱵᱚᱱ ᱵᱮᱵᱚᱦᱟᱨ ᱫᱟ᱾ ᱡᱚᱢᱟᱜ ᱡᱤᱱᱤᱥ ᱵᱚᱱ ᱟᱹᱜᱩᱭᱫᱟ ᱚᱱᱟᱦᱚᱸ ᱯᱞᱟᱥᱴᱤᱠ ᱛᱮᱵᱚᱱ ᱟᱹᱜᱩᱭᱫᱟ᱾ ᱠᱤᱱᱛᱩ ᱱᱚᱣᱟ ᱯᱞᱟᱥᱴᱤᱠ ᱨᱮ ᱡᱤᱱᱤᱥ ᱫᱟᱜ ᱦᱚᱸ ᱵᱚᱱ ᱧᱩᱭᱫᱟ᱾ ᱛᱚ ᱥᱮ ᱠᱷᱮᱛᱨᱮ ᱟᱵᱚ ᱠᱤᱱᱛᱩ ᱦᱚᱲᱢᱚ ᱨᱮ ᱟᱹᱰᱤ ᱨᱚᱠᱚᱢ ᱮᱸ ᱟᱡᱟᱨ ᱟᱨᱠᱤ ᱛᱮᱭᱟᱨᱟᱵᱚᱱ ᱠᱟᱱᱟ᱾ ᱛᱚ ᱚᱱᱟ ᱞᱟᱹᱭᱛᱮ ᱪᱮᱜ ᱵᱚᱱ ᱞᱟᱹᱭᱟ ᱡᱮ ᱪᱮᱜ ᱵᱚᱱ ᱪᱤᱠᱟᱹ ᱫᱟᱲᱮᱜᱼᱟ?
ᱦᱮᱸ ᱟᱫᱚ ᱚᱸᱭ ᱯᱞᱟᱥᱴᱤᱠ ᱡᱤᱱᱤᱥᱴᱟᱜ ᱫᱚ ᱢᱤᱜᱴᱟᱝ ᱦᱟᱥᱟᱨᱮ ᱵᱟᱝ ᱢᱮᱥᱟᱜ ᱞᱮᱠᱟᱱᱟᱜ ᱡᱤᱱᱤᱥ ᱠᱟᱱᱟ᱾ ᱟᱫᱚ ᱮ ᱯᱞᱟᱥᱴᱤᱠ ᱦᱚᱸ ᱥᱚᱥᱛᱟ ᱡᱤᱱᱤᱥ ᱠᱟᱱᱟ ᱱᱮᱛᱟᱨ ᱟᱵᱚᱣᱟᱜ ᱴᱮᱠᱱᱳᱡᱤ ᱠᱚ, ᱞᱟᱦᱟᱣ ᱠᱟᱱᱟ ᱟᱫᱚ ᱯᱞᱟᱥᱴᱤᱠ ᱜᱮ ᱥᱚᱦᱚᱡ ᱛᱮᱠᱚ ᱵᱮᱱᱟᱣᱮᱜᱼᱟ᱾ ᱢᱤᱫᱴᱟᱝ ᱛᱤ ᱛᱮᱱᱟᱜ ᱡᱤᱱᱤᱥ